ᱦᱮᱞᱳ ᱦᱮᱸ ᱡᱚᱦᱟᱨ ᱜᱮ ᱟᱹᱞᱤᱧᱟᱜ ᱨᱚᱲ ᱵᱮᱱ ᱟᱸᱡᱚᱢᱮᱫ ᱠᱟᱱ ᱜᱮᱭᱟ ᱛᱚ
ᱦᱳᱭ ᱜᱚᱝᱠᱮ ᱟᱵᱤᱱᱟᱜ ᱨᱚᱲ ᱠᱚ ᱱᱟᱯᱟᱭ ᱜᱮᱞᱤᱧ ᱟᱸᱡᱚᱢ ᱧᱟᱢ ᱛᱟᱵᱤᱱᱟ ᱞᱤᱧ ᱛᱳ ᱜᱚᱝᱠᱮ ᱟᱹᱞᱤᱧᱟᱜ ᱟᱹᱞᱤᱧᱟᱜ ᱨᱚᱲ ᱠᱚᱵᱤᱱ ᱟᱡᱚᱢ ᱧᱟᱢᱮᱫ ᱛᱟᱹᱟᱞᱤᱧᱟ ᱥᱮ
ᱦᱮᱸ ᱦᱮᱸ ᱟᱵᱮᱱᱟᱜ ᱦᱚᱸ ᱢᱚᱸᱡᱽ ᱜᱮ ᱟᱸᱡᱚᱢᱚᱜ ᱠᱟᱱ ᱜᱮᱭᱟ
ᱦᱳᱭ ᱛᱟᱦᱚᱞᱮ ᱜᱚᱢᱠᱮ ᱪᱮᱫ ᱵᱤᱱ ᱪᱤᱠᱟᱹᱭᱮᱫᱟ?
ᱱᱚᱜᱚᱭ ᱛᱚ ᱵᱟᱨᱦᱮ ᱥᱮᱫ ᱨᱮ ᱢᱟᱱᱮ ᱛᱸᱤᱜᱩ ᱟᱠᱟᱱᱟᱞᱤᱧ ᱵᱟᱨᱦᱮ ᱥᱮᱫ ᱨᱮ ᱫᱟᱜ ᱵᱟᱲᱟᱣ ᱠᱟᱫᱟᱭ ᱨᱤᱢᱤᱞ ᱦᱚᱸ ᱦᱮᱱᱟᱜ ᱜᱮᱭᱟ ᱛᱷᱚᱲᱟ ᱛᱷᱳᱨᱟ ᱫᱚ ᱯᱟᱥᱮᱡ ᱧᱤᱫᱟᱹ ᱫᱚᱭ ᱫᱟᱜᱽ ᱜᱮᱭᱟ ᱦᱚᱭᱛᱳ
ᱦᱳᱭ ᱦᱳᱭ ᱛᱟᱦᱞᱮ ᱜᱚᱝᱠᱮ ᱠᱤᱫᱩᱯ ᱠᱚ ᱠᱤᱫᱩᱯ ᱫᱚ ᱡᱚᱢ ᱵᱟᱲᱟ ᱠᱟᱜᱼᱟ ᱵᱤᱱ ᱥᱮ ᱵᱟᱝ
ᱩᱸ ᱵᱟᱹᱞᱤᱧ ᱡᱚᱢ ᱵᱟᱲᱟ ᱟᱠᱟᱫᱟ ᱱᱤᱛᱚᱜ ᱦᱚᱸ
ᱚ ᱦᱳᱭ
ᱟᱵᱮᱱ ᱵᱮᱱ ᱡᱚᱢ ᱵᱟᱲᱟ ᱠᱮᱫᱟ ᱥᱮ ᱵᱟᱝ
ᱦᱮᱸ ᱜᱚᱝᱠᱮ ᱟᱹᱞᱤᱧ ᱦᱚᱸ ᱟᱹᱣᱨᱤᱞᱤᱧ ᱡᱚᱢᱟ ᱱᱚᱜᱼᱚᱭ ᱩᱛᱩ ᱠᱚ ᱠᱚ ᱪᱚᱸᱫᱟ ᱟᱠᱟᱫ ᱛᱟᱞᱮᱭᱟ ᱛᱟᱦᱞᱮ ᱜᱚᱝᱠᱮ ᱟᱯᱮ ᱥᱮᱱᱟᱜ ᱫᱟᱜ ᱟᱯᱮ ᱠᱟᱱᱟᱭ ᱥᱮ ᱪᱮᱫᱞᱮᱠᱟ ᱵᱟᱝᱜᱮ
ᱟᱞᱮ ᱥᱮᱱᱟᱜ ᱱᱚᱛᱮ ᱫᱟᱜ ᱫᱚ ᱦᱩᱭᱩᱜ ᱠᱟᱱ ᱜᱮᱭᱟ ᱫᱤᱱᱟᱹᱢ ᱜᱮ
ᱦᱳᱭ ᱦᱳᱭ
ᱫᱟᱜ ᱵᱟᱲᱟᱣ ᱠᱟᱫᱟᱭ ᱠᱷᱮᱛ ᱠᱚᱨᱮ ᱫᱟᱜ ᱦᱩᱭ ᱟᱠᱟᱱ ᱜᱮᱭᱟ ᱠᱷᱮᱛ ᱠᱚᱠᱚ ᱥᱤᱭᱮᱫᱟ ᱨᱚᱦᱚᱭ ᱠᱚᱫᱚ ᱵᱟᱠᱚ ᱥᱟᱨᱫᱤ ᱟᱠᱟᱱᱟ ᱱᱤᱛᱦᱚᱸ
ᱦᱚ ᱦᱳᱭ ᱛᱟᱦᱚᱞᱮ ᱜᱚᱢᱠᱮ ᱤᱭᱟᱹ ᱜᱟᱹᱪᱷᱤ ᱠᱚᱫᱚ ᱛᱟᱦᱚᱞᱮ ᱜᱚᱢᱠᱮ ᱯᱮ ᱞᱟᱹᱴᱩ ᱵᱟᱲᱟ ᱠᱟᱱᱟ ᱥᱮ ᱦᱩᱰᱤᱧ ᱜᱮᱭᱟ
ᱦᱩᱰᱤᱧ ᱜᱮᱭᱟ ᱱᱤᱛᱦᱚ ᱢᱟᱱᱮ ᱟᱨ ᱠᱤᱪᱷᱩ ᱫᱤᱱ ᱢᱟᱱᱮ ᱫᱚᱥ ᱯᱚᱱᱨᱚ ᱫᱤᱱ ᱞᱮᱠᱟ
ᱦᱳᱭ ᱦᱳᱭ
ᱴᱟᱭᱤᱢ ᱞᱟᱜᱟᱜᱼᱟ
ᱛᱟᱦᱞᱮ ᱚᱱᱠᱟ ᱞᱮᱠᱟ ᱫᱚ ᱜᱚᱝᱠᱮ ᱟᱯᱮ ᱚᱱᱟ ᱠᱚᱨᱮ ᱚᱱᱟ ᱵᱟᱹᱫᱽ ᱛᱟᱯᱚᱨᱮ ᱵᱟᱹᱭᱦᱟᱹᱲ ᱠᱚᱨᱮ ᱫᱚ ᱫᱟᱜ ᱵᱟᱲᱟ ᱟᱠᱟᱱ ᱜᱮᱭᱟ ᱜᱮ
ᱦᱮᱸ ᱦᱮᱸ ᱫᱟᱜ ᱵᱟᱲᱟ ᱟᱠᱟᱱ ᱜᱮᱭᱟ
ᱚ ᱛᱟᱦᱚᱞᱮ ᱜᱚᱝᱠᱮ ᱟᱯᱮ ᱥᱮᱱ ᱫᱚ ᱨᱚᱦᱚᱭ ᱠᱚᱫᱚ ᱦᱟᱸᱜ ᱟᱹᱣᱨᱤ ᱠᱚ ᱟᱨᱟᱢᱵᱚᱭᱟ ᱵᱟᱝ?
ᱦᱮᱸ ᱟᱹᱣᱨᱤ ᱠᱚ ᱟᱨᱟᱢᱵᱚᱭᱟ ᱟᱨ ᱟᱵᱮᱱ ᱥᱮᱫ ᱚᱱᱛᱮ ᱪᱮᱫ ᱞᱮᱠᱟ?
ᱟᱞᱮ ᱥᱮᱫ ᱦᱚᱸ ᱜᱚᱝᱠᱮ ᱚᱱᱠᱟ ᱢᱮᱱ ᱞᱮᱠᱷᱟᱡ ᱫᱚ ᱟᱞᱮ ᱫᱚ ᱦᱟᱸᱜ ᱫᱟᱜ ᱠᱚ ᱢᱮᱱ ᱞᱠᱷᱟᱡ ᱫᱚ ᱫᱟᱜ ᱫᱚ ᱫᱟᱜ ᱟᱞᱮ ᱠᱟᱱᱟᱭ ᱟᱫᱚ ᱚᱱᱠᱟ ᱡᱟᱹᱥᱛᱤ ᱧᱚᱜ ᱫᱚ ᱵᱟᱝ ᱥᱮ ᱟᱫᱚ ᱦᱟᱸᱜ ᱚᱱᱠᱟ ᱞᱮᱠᱟᱛᱮ ᱱᱚᱛᱮ ᱫᱚ ᱵᱟᱹᱫᱽ ᱠᱚᱨᱮ ᱫᱚ ᱦᱟᱸᱜ ᱫᱟᱜ ᱠᱚᱫᱚ ᱵᱟᱹᱱᱩᱜ ᱠᱟᱜ ᱛᱟᱞᱮᱭᱟ ᱟᱫᱚ ᱦᱟᱸᱜ ᱵᱟᱹᱭᱦᱟᱹᱲ ᱠᱚᱨᱮ ᱫᱚ ᱦᱟᱸᱜ ᱫᱟᱜ ᱠᱚ ᱢᱮᱱᱟᱜ ᱠᱷᱟᱹᱛᱤᱨ ᱠᱷᱟᱹᱛᱤᱨ ᱚᱱᱟ ᱠᱚᱫᱚᱞᱮ ᱥᱤ ᱵᱟᱲᱟ ᱧᱚᱜ ᱠᱟᱜᱼᱟ ᱥᱤ ᱵᱟᱲᱟ ᱠᱟᱛᱮ ᱦᱮᱸ ᱚᱱᱟ ᱠᱚᱫᱚ ᱦᱟᱸᱜ ᱨᱚᱦᱚᱭ ᱨᱚᱦᱚᱭ ᱠᱚᱫᱚᱞᱮ ᱮᱛᱚᱦᱚᱵ ᱵᱟᱲᱟ ᱟᱠᱟᱫᱟ ᱦᱳᱭᱥᱮ ᱟᱫᱚ ᱢᱮᱱ ᱟᱫᱚ ᱦᱟᱸᱜ ᱚᱱᱟ ᱫᱚ ᱟᱭᱢᱟ ᱫᱤᱱ ᱨᱮᱜᱮᱞᱮ ᱮᱛᱚᱦᱚᱵ ᱞᱮᱫᱟ ᱟᱫᱚ ᱦᱟᱜ ᱜᱟᱯᱟ ᱥᱮᱱ ᱞᱮ ᱪᱟᱵᱟᱭᱟ ᱠᱟᱡ
ᱚ ᱟᱵᱮᱱ ᱥᱮᱫ ᱚᱱᱛᱮ ᱫᱚ ᱢᱟᱱᱮ ᱠᱮᱱᱮᱞ ᱫᱟᱜ ᱫᱚ ᱵᱟᱹᱱᱩᱜ ᱛᱮ
ᱵᱟᱝ ᱜᱚᱝᱠᱮ ᱟᱞᱮ ᱱᱚᱛᱮ ᱫᱚ ᱦᱟᱸᱜ ᱠᱮᱱᱮᱞ ᱜᱟᱰᱟ ᱠᱚᱫᱚ ᱵᱟᱹᱱᱩᱜ ᱠᱟᱜᱼᱟ ᱟᱫᱚ ᱦᱟᱸᱜ ᱱᱚᱜᱼᱚ ᱱᱚᱝᱠᱟ ᱵᱤᱨ ᱴᱚᱴᱷᱟ ᱞᱮ ᱯᱟᱲᱟᱜ ᱠᱟᱱᱟ ᱛᱚ ᱟᱫᱚ ᱢᱮᱱ ᱞᱮᱠᱷᱟᱱ ᱫᱚ ᱵᱤᱨ ᱜᱮ ᱢᱮᱱᱟᱜ ᱟᱠᱟᱜᱼᱟ᱾ ᱦᱮᱸ ᱢᱟᱱᱮ ᱯᱩᱱ ᱫᱤᱠ ᱫᱤᱭᱮ ᱵᱤᱨ ᱟᱞᱮ ᱫᱚ ᱛᱟᱞᱟᱨᱮ ᱢᱮᱱᱟᱜ ᱟᱠᱜ ᱞᱮᱭᱟ ᱦᱳᱭ ᱥᱮ
ᱚᱻᱚ
ᱦᱩᱸ
ᱟᱹᱞᱤᱧ ᱥᱮ ᱱᱚ ᱛᱮᱫ ᱫᱚ ᱠᱮᱱᱮᱞ ᱠᱚ ᱦᱮᱱᱟᱜ ᱟ ᱛᱚ ᱟᱫᱚ ᱠᱮᱱᱮᱞ ᱠᱷᱚᱡ ᱫᱟᱜ ᱠᱚ ᱟᱲᱟᱜ ᱮᱫᱟ
ᱦᱳᱭ ᱛᱟᱦᱚᱞᱮ ᱜᱚᱝᱠᱮ ᱟᱯᱮ ᱚᱱᱟ ᱠᱚᱨᱮ ᱛᱟᱦᱚᱞᱮ ᱚᱱᱠᱟ ᱵᱤᱨ ᱴᱚᱴᱷᱟ ᱯᱮ ᱯᱟᱲᱟᱜ ᱠᱟᱱᱟ ᱥᱮ ᱪᱮ ᱞᱮᱠᱟ ᱴᱟᱺᱰᱤ ᱧᱚᱜ ᱜᱮᱭᱟ
ᱟᱸ ᱱᱚᱛᱮ ᱫᱚ ᱴᱟᱺᱰᱤ ᱧᱚᱜ ᱜᱮᱭᱟ
ᱚ ᱟᱪᱪᱷᱟ ᱛᱟᱦᱚᱞᱮ ᱜᱚᱝᱠᱮ ᱟᱯᱮ ᱚᱱᱛᱮ ᱫᱚ ᱦᱩᱲᱩ ᱦᱟᱸᱜ ᱵᱟᱨ ᱫᱷᱟᱣ ᱠᱚ ᱨᱚᱦᱚᱭ ᱜᱮᱭᱟ ᱥᱮ ᱪᱮᱫ ᱞᱮᱠᱟ ᱢᱤᱫ ᱫᱷᱟᱣ ᱜᱮ ᱟᱥᱟᱲ ᱵᱚᱸᱜᱟ ᱫᱤᱭ ᱨᱚᱦᱚᱭ ᱜᱮᱭᱟ
ᱵᱟᱨ ᱫᱷᱟᱣ ᱠᱚ ᱨᱚᱦᱚᱭ ᱜᱮᱭᱟ ᱱᱤᱛᱟᱨ ᱨᱚᱦᱚᱭᱟ ᱵᱚᱨᱥᱟ ᱦᱩᱲᱩ ᱟᱵᱟᱨ ᱟᱸᱜᱷᱟᱲ ᱨᱮ ᱢᱤᱫ ᱫᱷᱟᱣ ᱠᱚ ᱨᱚᱦᱚᱭᱟ
ᱚ ᱛᱟᱦᱚᱞᱮ ᱜᱚᱝᱠᱮ ᱟᱯᱮ ᱥᱮᱫ ᱫᱚ ᱦᱟᱸᱜ ᱫᱟᱜ ᱠᱚᱨᱮᱱᱟᱜ ᱟᱱᱟᱴ ᱠᱚᱫᱚ ᱵᱟᱹᱱᱩᱜ ᱠᱟᱜᱼᱟ?
ᱵᱟᱝ ᱫᱟᱜ ᱠᱚᱨᱮ ᱱᱟᱜ ᱟᱱᱟᱴ ᱫᱚ ᱵᱟᱹᱱᱩᱜᱼᱟ᱾
ᱚ ᱮ ᱜᱚᱝᱠᱮ ᱚᱱᱠᱟ ᱢᱮᱱᱞᱠᱷᱟ ᱮᱴᱟᱜ ᱮᱴᱟᱜ ᱴᱚᱴᱷᱟ ᱠᱚᱨᱮ ᱫᱚᱞᱤᱧ ᱧᱮᱞ ᱵᱟᱲᱟ ᱠᱟᱜᱼᱟ, ᱢᱤᱱᱤ ᱥᱟᱶᱛᱮ ᱦᱳᱭ ᱥᱮ ᱢᱤᱱᱤ ᱠᱚ ᱢᱮᱱᱟᱜ ᱟᱨ ᱜᱟᱰᱟ ᱠᱚ ᱢᱮᱱᱟᱜ ᱟᱠᱟᱫᱟ ᱦᱳᱭᱥᱮ ᱟᱨ ᱠᱮᱱᱮᱞ ᱦᱚᱸ ᱢᱮᱱᱟᱜ ᱠᱟᱫᱟ᱾ ᱛᱟᱦᱞᱮ ᱜᱚᱝᱠᱮ ᱟᱯᱮ ᱥᱮᱱ ᱫᱚᱱᱠᱟ ᱢᱮᱱᱞᱠᱷᱟᱡ ᱫᱚ ᱚᱱᱟ ᱢᱤᱱᱤ ᱠᱚᱫᱚ ᱢᱮᱱᱟᱜ ᱠᱟᱜ ᱛᱟᱯᱮᱭᱟ ᱥᱮ ᱵᱟᱝ?
ᱢᱤᱱᱤ ᱠᱚᱫᱚ ᱢᱮᱱᱟᱜᱼᱟ ᱵᱚᱞᱛᱮ, ᱢᱤᱱᱤ ᱫᱚ ᱱᱚᱰᱮ ᱟᱞᱮ ᱥᱮᱫ ᱫᱚ ᱵᱟᱨᱭᱟ ᱜᱮ ᱦᱤᱱᱟᱜᱼᱟ
ᱦᱳᱭ
ᱚᱱᱟ ᱢᱤᱱᱤ ᱚᱱᱟ ᱵᱟᱨᱭᱟ ᱢᱤᱱᱤ ᱛᱮᱜᱮ ᱢᱟᱱᱮ ᱛᱷᱚᱲᱟ ᱜᱟᱱ ᱯᱟᱴᱷᱟ ᱠᱚ ᱪᱟᱥᱟ ᱛᱤᱱᱟᱹᱜ ᱜᱟᱱ ᱛᱚ ᱯᱚᱧᱪᱟᱥ ᱵᱤᱜᱷᱟᱞ ᱢᱚᱛᱚᱱ ᱠᱷᱮᱛ ᱠᱚ ᱪᱟᱥᱟ ᱟᱸᱜᱷᱟᱲ ᱟᱸᱜᱷᱟᱲ ᱥᱚᱢᱚᱭ
ᱚ ᱟᱪᱪᱷᱟ
ᱟᱨ ᱠᱮᱱᱮᱞ ᱫᱟᱜ ᱠᱚ ᱟᱲᱟᱜ ᱠᱷᱟᱡ ᱢᱟ ᱵᱷᱟᱜᱤ ᱜᱮ ᱚᱠᱟ ᱥᱚᱢᱚᱭ ᱫᱚᱠᱚ ᱟᱲᱟᱜ ᱜᱮᱭᱟ ᱟᱸᱜᱷᱟᱲ ᱨᱮ ᱟᱵᱟᱨ ᱚᱠᱟ ᱥᱚᱢᱚᱭ ᱫᱚ ᱵᱟᱠᱚ ᱟᱲᱟᱜ ᱜᱮᱭᱟ
ᱚ
ᱟᱨ ᱵᱩᱨᱥᱟ ᱨᱮᱫᱚ ᱥᱚᱵᱽ ᱥᱚᱢᱚᱭ ᱫᱟᱜ ᱠᱚ ᱟᱲᱟᱜ ᱜᱮᱭᱟ ᱠᱤᱱᱮᱞ ᱨᱮ
ᱦᱳᱭ ᱦᱳᱭ ᱟᱫᱚ ᱜᱚᱝᱠᱮ ᱚᱱᱠᱟ ᱢᱮᱱᱞᱮᱠᱷᱟᱡ ᱫᱚ ᱦᱟᱸᱜ ᱢᱮᱱ ᱛᱮᱫᱚ ᱦᱟᱸᱜ ᱜᱚᱢᱠᱮ ᱤᱭᱟᱹ ᱟᱯᱮ ᱥᱮᱱ ᱫᱚ ᱦᱟᱸᱜ ᱜᱚᱝᱠᱮ ᱚᱱᱠᱟ ᱢᱮᱱᱞᱮᱠᱷᱟᱡ ᱥᱤᱛᱩᱝ ᱫᱤᱱ ᱦᱚᱸᱛᱚ ᱫᱟᱜ ᱠᱚᱫᱚ ᱦᱟᱸᱜ ᱧᱟᱯᱟᱢᱚᱜ ᱜᱮᱛᱚ ᱵᱟᱝ
ᱦᱮᱸ ᱫᱟᱜ ᱠᱚᱫᱚ ᱧᱟᱢᱚᱜ ᱜᱮᱭᱟ ᱱᱚᱛᱮ ᱫᱚ ᱥᱤᱛᱩᱝ ᱫᱤᱱ ᱦᱚᱸ
ᱦᱳᱭ ᱛᱚ
ᱟ ᱤᱭᱟᱹ ᱦᱮᱱᱟᱜᱼᱟ ᱟᱞᱮᱴᱷᱮᱡ ᱫᱚ ᱢᱟᱱᱮ ᱥᱚᱨᱠᱟᱨ ᱠᱷᱚᱡ ᱚᱱᱟ ᱚᱲᱟᱜ ᱚᱲᱟᱜ ᱠᱚᱞ ᱠᱚ ᱮᱢ ᱟᱠᱟᱜ ᱞᱮᱭᱟ ᱫᱟᱜ ᱠᱚᱫᱚ ᱩᱱᱟᱹᱜ ᱡᱷᱟᱢᱮᱞᱟ ᱫᱚ ᱵᱟᱹᱱᱩᱜ ᱛᱟᱞᱮᱭᱟ
ᱚ ᱟᱨ ᱨᱚᱦᱚᱭ ᱫᱤᱠ ᱫᱤᱭᱮ ᱜᱚᱝᱠᱮ ᱚᱱᱟ ᱨᱚᱦᱚᱭ ᱴᱷᱤᱠ ᱢᱮᱱ ᱢᱮᱱ ᱦᱚᱪᱚ ᱠᱮᱫᱟᱞᱤᱧ ᱨᱚᱦᱚᱭ ᱫᱤᱠ ᱫᱤᱭᱮ ᱚᱱᱟ ᱡᱟᱦᱟᱸ ᱤᱭᱟᱹ ᱠᱚᱵᱚᱱ ᱤᱭᱟᱹ ᱠᱚᱠᱚ ᱮᱢᱟᱵᱚᱱ ᱢᱤᱞ ᱢᱤᱱᱤ ᱠᱚ ᱥᱳᱞᱟᱨ ᱠᱚ
ᱦᱮᱸ ᱦᱮᱸ ᱚᱱᱟ ᱠᱚᱫᱚ ᱵᱟᱞᱮ ᱧᱟᱢ ᱵᱟᱲᱟ ᱟᱠᱟᱫᱟ ᱱᱚᱛᱮ ᱫᱚ ᱥᱚᱨᱠᱟᱨ ᱯᱟᱦᱴᱟ ᱠᱷᱚᱫ ᱫᱚ
ᱚ ᱜᱚᱝᱠᱮ ᱟᱯᱮ ᱥᱮᱱ ᱫᱚ ᱦᱟᱸᱜ ᱵᱟᱹᱱᱩᱜ ᱠᱟᱜᱼᱟ ᱵᱟᱝ
ᱵᱟᱝ
ᱮᱱᱦᱚᱸ ᱜᱚᱢᱠᱮ ᱚᱱᱠᱟᱜᱮ ᱟᱞᱮᱥᱮᱱ ᱫᱚ ᱦᱟᱸᱜ ᱢᱮᱱᱞᱮᱠᱷᱟᱡ ᱫᱚ ᱚᱱᱟ ᱡᱟᱦᱟᱸ ᱠᱚᱵᱤᱱ ᱢᱮᱱ ᱠᱮᱫᱟ ᱱᱚᱞ ᱯᱟᱭᱤᱯ ᱠᱚᱫᱚ ᱠᱚ ᱮᱢ ᱠᱟᱜ ᱞᱮᱭᱟ ᱟᱫᱚ ᱦᱟᱸᱜ ᱫᱟᱜ ᱜᱮ ᱦᱟᱸᱜ ᱟᱹᱣᱨᱤ ᱠᱚ ᱮᱢᱟᱣᱟ ᱞᱮᱭᱟ
ᱟᱫᱚ ᱦᱟᱸᱜ ᱟᱥᱛᱮ ᱟᱥᱛᱮ ᱛᱮ ᱦᱟᱸᱜ ᱠᱚ ᱟᱲᱟᱜᱟᱠᱚ ᱦᱟᱸᱜ ᱟᱫᱚ ᱱᱤᱛᱚᱜ ᱱᱚᱜ ᱚᱭ ᱱᱮ ᱠᱚ ᱡᱩᱛ ᱠᱮᱫᱟ ᱛᱚ
ᱦᱮᱸ ᱦᱮᱸ
ᱦᱸ
ᱟᱥᱛᱮ ᱟᱥᱛᱮ ᱦᱟᱸᱜ ᱠᱚ ᱟᱲᱟᱜᱟ ᱦᱟᱸᱜ ᱟᱨ ᱛᱚᱵᱮ ᱚᱞᱚᱜ ᱯᱟᱲᱦᱟᱜ ᱠᱚᱫᱚ ᱛᱤᱱᱟᱹᱜ ᱫᱟᱹᱵᱤᱡ ᱛᱤᱱᱟᱹᱜ ᱫᱟᱹᱵᱤᱡ ᱵᱤᱱ ᱯᱟᱲᱦᱟᱣ ᱟᱠᱟᱱ ᱛᱮ
ᱦᱚᱭ ᱜᱚᱝᱠᱮ ᱟᱹᱞᱤᱧ ᱫᱚ ᱱᱤᱛᱚᱜ ᱦᱚᱸ ᱚᱞᱚᱜ ᱠᱟᱱ ᱜᱮᱭᱟᱞᱤᱧ ᱦᱳᱭᱥᱮ ᱢᱟᱨᱟᱝ ᱵᱤᱫᱽᱫᱟᱹᱜᱟᱲ ᱨᱮᱜᱮ ᱦᱮ
ᱢᱟᱱᱮ ᱪᱮᱫ ᱨᱮᱵᱮᱱ ᱯᱟᱲᱦᱟᱜ ᱠᱟᱱᱛᱮ
ᱟᱹᱞᱤᱧ ᱫᱚ ᱦᱟᱸᱜ ᱢᱮᱱ ᱞᱮᱠᱷᱟᱡ ᱫᱚ ᱦᱟᱸᱜ ᱟᱹᱞᱤᱧᱟᱜ ᱟᱵᱚᱣᱟᱜ ᱱᱚᱣᱟ ᱡᱟᱦᱟᱸ ᱟᱭᱳ ᱟᱲᱟᱝ ᱯᱟᱹᱨᱥᱤ ᱢᱮᱱᱟᱜ ᱟᱠᱟᱫᱟ ᱦᱳᱭᱥᱮ ᱥᱟᱱᱛᱟᱞᱤ ᱚᱞᱪᱤᱠᱤ ᱚᱱᱟ ᱛᱮᱫᱚ ᱦᱟᱸᱜ ᱟᱹᱞᱤᱧ ᱫᱚ ᱥᱮᱞᱮᱫ ᱫᱚ ᱵᱟᱹᱱᱩᱜ ᱠᱟᱜ ᱞᱤᱧᱟᱹ ᱚᱱᱟ ᱵᱟᱝᱞᱟ ᱤᱭᱟᱹ ᱛᱮᱞᱤᱧ ᱯᱟᱲᱦᱟᱜ ᱠᱟᱱᱟ ᱦᱳᱭ
ᱚ ᱟᱹᱞᱤᱧ ᱦᱚᱸ ᱵᱟᱝᱞᱟ ᱤᱭᱟᱹ ᱛᱮᱜ ᱤᱭᱟᱹ ᱛᱮᱜᱮᱞᱤᱧ ᱯᱟᱲᱦᱟᱜ ᱠᱟᱱᱟ
ᱚ ᱛᱟᱦᱚᱞᱮ ᱜᱚᱝᱠᱮ ᱟᱯᱮ ᱚᱱᱛᱮ ᱫᱚ ᱚᱱᱟ ᱤᱛᱩᱱ ᱟᱥᱲᱟ ᱛᱟᱨᱯᱚᱨᱮ ᱚᱱᱟ ᱵᱤᱫᱽᱫᱟᱹᱜᱟᱲ ᱠᱚᱨᱮ ᱫᱚ ᱞᱮᱫ ᱠᱚ ᱵᱟᱹᱱᱩᱜ ᱠᱟᱫᱟ ᱚᱱᱟ ᱤᱭᱟᱹ ᱥᱟᱱᱛᱟᱲᱤ
ᱦᱩᱸ ᱦᱮ ᱚᱞᱪᱤᱠᱤ ᱠᱚ ᱪᱟᱞᱩ ᱟᱠᱟᱱ ᱜᱮᱭᱟ ᱟᱫᱚ ᱟᱹᱞᱤᱧ ᱡᱚᱠᱷᱚᱱᱞᱤᱧ ᱵᱷᱩᱨᱛᱤ ᱟᱠᱟᱱ ᱛᱟᱦᱮᱸᱱᱟ
ᱦᱩᱸ
ᱛᱚᱠᱷᱚᱱ ᱠᱷᱚᱱ ᱫᱚ ᱚᱞᱪᱤᱠᱤ ᱫᱚ ᱟᱹᱞᱤᱧ ᱵᱟᱹᱞᱤᱧ ᱯᱟᱲᱦᱟᱣ ᱠᱟᱱᱟ ᱵᱟᱝ ᱛᱚᱠᱷᱚᱱ ᱫᱚ ᱵᱟᱝ ᱛᱟᱦᱮᱸ ᱠᱟᱱᱟ ᱵᱟᱝᱞᱟ ᱫᱚ ᱛᱮᱜᱮ ᱯᱟᱲᱦᱟᱣ ᱥᱮᱬᱟᱭ ᱢᱟᱱᱮ ᱥᱮᱬᱟ ᱜᱮ ᱞᱤᱧ ᱛᱟᱦᱮᱸ ᱠᱟᱱᱟ ᱵᱟᱝᱞᱟ ᱛᱮᱜᱮ ᱚᱱᱟ ᱞᱟᱹᱜᱤᱫ ᱠᱚᱞ ᱠᱚᱞᱮᱡᱽ ᱨᱮᱦᱚᱸ ᱞᱤᱧ ᱵᱷᱩᱨᱛᱤ ᱟᱠᱟᱱᱟ ᱵᱟᱝᱞᱟ ᱛᱮᱜᱮ
ᱚ ᱦᱮᱸ ᱟᱫᱚ ᱦᱟᱸᱜ ᱡᱚᱛᱚ ᱞᱮᱠᱟᱱᱟᱜ ᱜᱮ ᱪᱮᱫ ᱫᱚ ᱞᱟᱹᱠᱛᱤᱭᱟᱱ ᱠᱟᱱ ᱜᱮᱭᱟ ᱦᱮᱸ ᱥᱮ ᱵᱟᱝ
ᱦᱮᱸ ᱦᱮᱸ ᱛᱚᱞ ᱜᱟ ᱪᱤ ᱦᱮᱸ ᱚᱞᱪᱤᱠᱤ ᱦᱚᱸ ᱪᱮᱫ ᱞᱟᱹᱠᱛᱤᱭᱟ ᱟᱵᱚᱣᱟᱜ ᱢᱟᱱᱮ ᱟᱵᱚ ᱦᱚᱲ ᱠᱚᱣᱟᱜ ᱚᱞᱪᱤᱠᱤ ᱠᱤ ᱥᱟᱱ ᱞᱤᱯᱤ ᱠᱟᱱᱟ ᱚᱱᱟ ᱦᱚᱸ ᱪᱮᱫ ᱫᱚᱨᱠᱟᱨ
ᱚᱱᱟ ᱫᱚ ᱟᱵᱚᱣᱟᱜ ᱢᱟᱭᱟᱝ ᱨᱮᱦᱚᱸ ᱤᱭᱟᱹ ᱛᱩᱢᱮᱞ ᱢᱮᱱᱟᱜ ᱠᱟᱫᱟ ᱥᱮ ᱟᱵᱚᱣᱟᱜ ᱤᱭᱟᱹ ᱱᱟᱹᱰᱨᱤ ᱨᱮᱦᱚᱸ
ᱦᱮᱸ ᱟᱨ ᱟᱯ ᱥᱮᱫ ᱚᱱᱛᱮ ᱢᱟᱱᱮ ᱱᱚᱝᱠᱟᱱ ᱠᱚᱲᱟᱼ ᱠᱩᱲᱤ ᱠᱚ ᱪᱮᱫ ᱞᱮᱠᱟ ᱯᱟᱲᱦᱟᱜ ᱠᱟᱱ ᱜᱮᱭᱟ ᱠᱚ ᱥᱮ ᱯᱟᱛᱟ ᱪᱷᱟᱛᱟ ᱢᱮᱞᱟ ᱠᱚ ᱫᱟᱬᱟᱱ ᱠᱟᱱᱟ
ᱦᱮᱸ ᱜᱚᱝᱠᱮ ᱟᱞᱮ ᱥᱮᱱ ᱢᱮᱱ ᱞᱮᱠᱷᱟᱡ ᱫᱚ ᱟᱞᱮ ᱫᱚ ᱱᱚᱜᱼᱚ ᱱᱚᱝᱠᱟ ᱨᱮᱸᱜᱮᱡ ᱱᱟᱪᱟᱨ ᱦᱚᱲ ᱠᱟᱱᱟᱞᱮ ᱛᱚ ᱟᱞᱮ ᱥᱮᱫ ᱦᱟᱸᱜ ᱢᱮᱱ ᱞᱮᱠᱟᱱ ᱫᱚ ᱦᱟᱸᱜ ᱚᱱᱠᱟ ᱢᱮᱱ ᱛᱮᱫᱚ ᱦᱟᱸᱜ ᱤᱭᱟᱹ ᱠᱚᱫᱚ ᱚᱱᱟ ᱚᱨᱠᱮᱥᱴᱟᱨ ᱠᱚᱫᱚ ᱵᱟᱝ ᱦᱩᱭᱩᱜ ᱜᱮᱭᱟ ᱦᱚᱭᱥᱮ ᱵᱤᱥᱤ ᱫᱚ ᱟᱫᱚ ᱢᱮᱱ ᱞᱮᱠᱷᱟ ᱫᱚ ᱚᱱᱟ ᱜᱟᱭᱟᱱ ᱠᱚ ᱦᱩᱭᱩᱜ ᱜᱮᱭᱟ
ᱦᱩᱸ ᱦᱩᱸ
ᱟᱫᱚ ᱦᱟᱸᱜ ᱚᱱᱟ ᱡᱟᱦᱟᱸ ᱜᱟᱭᱟᱱ ᱠᱚ ᱵᱚᱱ ᱢᱮᱛᱟᱜ ᱠᱟᱱᱟ ᱡᱟᱛᱨᱟ ᱠᱚ ᱦᱳᱭ ᱚᱱᱟ ᱠᱚᱜᱮ
ᱦᱩᱸ ᱚᱱᱟ ᱠᱚᱦᱚᱸ ᱫᱚᱨᱠᱟᱨ ᱜᱮᱭᱟ ᱟᱫᱚ ᱠᱷᱩᱵ ᱮᱱᱴᱟᱨᱴᱮᱱᱢᱮᱱᱴ ᱞᱟᱹᱜᱤᱫ ᱢᱟᱱᱮ ᱱᱤᱭᱟᱹ ᱡᱤᱣᱤ ᱨᱮ ᱢᱚᱸᱡᱽ ᱛᱟᱦᱮᱱ ᱞᱟᱹᱜᱤᱫ ᱚᱱᱟ
ᱦᱳᱭ ᱦᱳᱭ ᱟᱫᱚ ᱚᱱᱟ ᱛᱮᱫᱚ ᱦᱟᱸᱜ ᱟᱭᱢᱟ ᱡᱤᱱᱤᱥ ᱜᱮᱵᱚᱱ ᱵᱩᱡᱷᱟᱹᱣ ᱧᱟᱢ ᱫᱟᱲᱮᱭᱟᱜᱼᱟ ᱦᱳᱭ ᱟᱵᱚᱣᱟᱜ ᱟᱹᱨᱤᱪᱟᱞᱤ ᱠᱚ ᱫᱤᱠ ᱫᱤᱭᱮ ᱦᱳᱭ ᱟᱫᱚ ᱡᱮᱢᱚᱱ ᱚᱨᱠᱮᱥᱴᱟᱨ ᱠᱚᱫᱚ ᱦᱟᱸᱜ ᱟᱹᱞᱤᱧ ᱫᱚᱞᱤᱧ ᱢᱮᱱᱟ ᱚᱱᱟ ᱠᱚᱫᱚ ᱦᱟᱸᱜ ᱵᱟᱹᱲᱤᱡ ᱡᱤᱱᱤᱥ ᱠᱟᱱᱟ ᱥᱮ ᱟᱫᱚ ᱦᱟᱸᱜ
ᱦᱩᱸ
ᱞᱮᱠᱟ ᱛᱮᱫᱚ ᱦᱟᱸᱜ ᱟᱵᱚᱨᱤᱱ ᱡᱟᱦᱟᱸᱭ ᱯᱚᱼᱯᱚᱝᱲᱟ ᱠᱚ ᱢᱮᱱᱟᱜ ᱟᱠᱟᱜ ᱠᱚᱣᱟ ᱱᱤᱛᱚᱜ ᱱᱟᱦᱟᱜ ᱨᱮᱱ ᱦᱳᱭᱥᱮ ᱟᱨ ᱩᱱᱠᱩ ᱫᱚ ᱦᱟᱸᱜ ᱚᱱᱟ ᱚᱨᱠᱮᱥᱴᱟᱨ ᱠᱚᱫᱚ ᱦᱟᱸᱜ ᱫᱚᱢᱮ ᱠᱚ ᱫᱟᱬᱟᱱ ᱠᱟᱱᱟ ᱛᱚ ᱟᱪᱪᱷᱟ ᱟᱫᱚ ᱦᱟᱸᱜ ᱩᱱ ᱩᱱᱠᱩ ᱫᱤᱠ ᱫᱤᱭᱮ ᱦᱟᱸᱜ ᱟᱹᱞᱤᱧ ᱦᱟᱜ ᱢᱤᱫᱴᱟᱝ ᱠᱟᱛᱷᱟ ᱢᱮᱱᱟᱜ ᱟᱠᱟᱫᱟ ᱟᱨᱫᱟᱥ ᱡᱮ ᱪᱮᱫᱟᱜ ᱥᱮ ᱵᱟ ᱩᱱ ᱩᱱᱠᱩ ᱡᱟᱦᱟᱸᱭ ᱟᱵᱚᱨᱮᱱ ᱡᱟᱦᱟᱸᱭ ᱢᱤᱥᱨᱟᱢ ᱠᱚ ᱢᱮᱱᱟᱜ ᱠᱚ ᱛᱟᱵᱚᱱ ᱟᱨ ᱠᱚ‌ ᱞᱟᱹᱭᱟ ᱢᱟᱹᱭ ᱛᱟᱠᱚ ᱫᱟᱫᱟ ᱛᱟᱠᱚ ᱦᱳᱭ ᱥᱮ ᱥᱟᱱᱟᱢ ᱠᱚᱜᱮ ᱦᱟᱸᱜ ᱚᱱᱠᱟ ᱢᱮᱱ ᱛᱮᱫᱚ ᱦᱟᱸᱜ ᱟᱹᱞᱤᱧᱟᱜ ᱢᱮᱱᱛᱮᱫᱚ ᱦᱟᱸᱜ ᱚᱱᱠᱟ ᱡᱮᱢᱚᱱ ᱟᱞᱚᱵᱚᱱ ᱫᱟᱬᱟᱱ ᱢᱟ ᱦᱳᱭ ᱥᱮ ᱯᱟᱛᱟ-ᱪᱷᱟᱛᱟ, ᱟᱫᱚ ᱫᱟᱬᱟ ᱦᱚᱸ ᱞᱟᱹᱠᱛᱤ- ᱞᱟᱹᱠᱛᱤ ᱠᱟᱱ ᱜᱮᱭᱟ ᱟᱫᱚ ᱢᱮᱱᱛᱮᱫᱚ ᱦᱟᱸᱜ ᱚᱱᱠᱟ ᱢᱤᱫ ᱫᱤᱠᱴᱟ ᱫᱚ ᱦᱟᱸᱜ ᱢᱮᱱ ᱞᱮᱠᱷᱟᱱ ᱫᱚ ᱵᱟᱝ ᱥᱮ ᱟᱫᱚ ᱦᱟᱸᱜ ᱡᱮᱢᱚᱱ ᱟᱵᱚ ᱫᱚ ᱡᱟᱦᱟᱸ ᱠᱚᱨᱮ ᱚᱨᱠᱮᱥᱴᱟᱨ ᱠᱚ ᱦᱩᱭᱩᱜ ᱠᱟᱱᱟ ᱡᱮᱢᱚᱱ ᱵᱚᱱ ᱧᱮᱞᱮᱫ ᱠᱚᱣᱟ ᱥᱚᱥᱟᱞ ᱢᱤᱰᱤᱭᱟ- ᱠᱚᱨᱮ ᱦᱚᱭ ᱥᱮ ᱞᱚᱥᱚᱫ ᱠᱚᱨᱮ ᱠᱚ ᱮᱱᱮᱡ ᱮᱫᱟ ᱜᱤᱛᱤᱡ ᱵᱟᱲᱟᱜ ᱠᱟᱱᱟ ᱠᱚ ᱦᱟᱺᱰᱤ ᱯᱟᱹᱣᱨᱟᱹ ᱠᱚ ᱧᱩ ᱠᱟᱛᱮᱫ ᱡᱚᱵᱮ ᱵᱟᱲᱟᱜ ᱠᱟᱱᱟ ᱠᱚ ᱟᱫᱚ ᱚᱱᱟ ᱛᱮ ᱦᱟᱸᱜ ᱚᱱᱟ ᱨᱮᱫᱚ ᱦᱟᱸᱜ ᱟᱵᱚᱣᱟᱜ ᱤᱭᱟᱹ ᱨᱮᱜᱮ ᱟᱵᱚᱣᱟᱜ ᱥᱟᱱᱛᱟᱲᱤ ᱟᱹᱨᱤᱪᱟᱹᱞᱤ ᱨᱮᱜᱮ ᱦᱟᱸᱜ ᱤᱭᱟᱹ ᱫᱚ ᱯᱟᱲᱟᱜ ᱠᱟᱱᱟ ᱦᱳᱭᱥᱮ ᱵᱟᱹᱲᱤᱡ ᱱᱚᱡᱚᱨ
ᱦᱮᱸ
ᱟᱫᱚ ᱦᱟᱸᱜ ᱩᱱᱠᱩ ᱟᱫᱚ ᱦᱟᱸᱜ ᱡᱚᱛᱚ ᱢᱤᱫ ᱦᱚᱲ ᱵᱟᱹᱲᱤᱡ ᱞᱮᱠᱷᱟᱱ ᱟᱫᱚ ᱡᱚᱛᱚ ᱦᱚᱲ ᱜᱮᱛᱚ ᱵᱚᱱ ᱵᱟᱹᱲᱤᱡᱚᱜ ᱠᱟᱱᱟ ᱥᱮ
ᱦᱮᱸ ᱦᱮᱸ
ᱦᱩᱸ, ᱟᱫᱚ ᱢᱮᱱ ᱞᱮᱠᱷᱟᱡ ᱫᱚ ᱦᱮᱸ ᱢᱟ ᱞᱟᱹᱭ ᱵᱤᱱ
ᱟᱹᱞᱤᱧ ᱥᱮᱫ ᱚᱱᱛᱮ ᱢᱟᱱ ᱱᱚᱛᱮ ᱚᱱᱠᱟ ᱚᱨᱠᱮᱥᱴᱨᱟ ᱯᱨᱟᱭ ᱜᱮ ᱦᱩᱭᱩᱜ ᱜᱮᱭᱟ
ᱚ
ᱯᱨᱟᱭ ᱜᱮ ᱦᱩᱭᱩᱜ ᱜᱮᱭᱟ ᱟᱨᱞᱤᱧ ᱧᱮᱞ ᱠᱚᱣᱟ ᱵᱚᱞᱮ ᱵᱷᱤᱰᱭᱳ ᱵᱟᱲᱟ ᱥᱳᱥᱟᱞ ᱢᱤᱰᱤᱭᱟ ᱠᱚᱨᱮ ᱚᱱᱠᱟ ᱚᱱᱠᱟ ᱠᱚ ᱮᱱᱮᱡ ᱵᱟᱲᱟᱭᱟ ᱟᱨ ᱦᱟᱺᱰᱤ ᱯᱟᱹᱣᱨᱟᱹ ᱠᱚ ᱧᱩᱭᱟ ᱟᱹᱰᱤ ᱵᱟᱹᱲᱤᱡ ᱵᱟᱹᱲᱤᱡ ᱰᱟᱦᱟᱨ ᱠᱚ ᱟᱯᱱᱟᱨᱫᱟ ᱟᱵᱚᱨᱮᱱ ᱡᱟᱦᱟᱸᱭ ᱠᱚ ᱥᱟᱱᱛᱟᱞ ᱜᱤᱫᱽᱨᱟᱹ ᱜᱤᱫᱽᱨᱟᱹ ᱠᱚᱲᱟ ᱠᱚ ᱦᱮᱸᱜ
ᱦᱳᱭ ᱦᱳᱭ ᱟᱫᱚ ᱡᱮᱢᱚᱱ ᱜᱚᱝᱠᱮ ᱟᱹᱞᱤᱧ ᱫᱚᱞᱤᱧ ᱢᱮᱱᱟ ᱡᱮ ᱡᱚᱛᱚ ᱠᱚᱨᱟᱣ ᱜᱮ ᱩᱪᱤᱛ ᱠᱟᱱ ᱛᱟᱵᱚᱱᱟ ᱦᱳᱭ ᱧᱮᱞ ᱦᱚᱸ ᱱᱟᱯᱟᱭ ᱜᱮᱛᱟ ᱵᱚᱱᱟ ᱨᱟᱹᱥᱠᱟᱹ ᱦᱚᱸᱵᱚᱱ ᱨᱟᱹᱥᱠᱟᱹᱭ ᱢᱟ ᱟᱫᱚ ᱦᱟᱸᱜ ᱜᱚᱝᱠᱮ ᱚᱱᱠᱟ ᱢᱮᱱᱛᱮᱫᱚ ᱦᱟᱸᱜ ᱩᱱᱟᱹᱜ ᱚᱛᱤᱨᱤᱠᱛᱚ ᱦᱟᱸᱜ ᱮᱸ ᱢᱮᱱ ᱛᱮᱫᱚ ᱦᱟᱸᱜ ᱚᱱᱟ ᱡᱟᱦᱟᱸ ᱮᱸ ᱤᱭᱟᱹ ᱠᱚᱫᱚ ᱦᱳᱭ ᱥᱮ ᱟᱫᱚ ᱡᱟᱦᱟᱸ ᱮᱸᱜ ᱱᱤᱛ ᱱᱮᱛᱟᱨ ᱡᱟᱦᱟᱸ ᱧᱮᱞᱚᱜᱚᱜ ᱠᱟᱱᱟ ᱦᱟᱸᱜ ᱚᱱᱠᱟ ᱢᱮᱱᱛᱮᱫᱚ ᱦᱟᱸᱜ ᱟᱹᱞᱤᱧ ᱦᱟᱸᱜ ᱢᱮᱱᱛᱮᱫᱚ ᱢᱤᱫᱴᱟᱝ ᱜᱮ ᱨᱚᱲ ᱢᱮᱱᱟᱜ ᱠᱟᱱ ᱛᱟᱞᱤᱧᱟ ᱦᱳᱭ ᱥᱮ ᱟᱵᱚᱣᱟᱜ ᱡᱟᱦᱟᱸ ᱤᱭᱟᱹ ᱠᱚ ᱢᱮᱱᱟᱜ ᱠᱟᱫ ᱛᱟᱵᱚᱱᱟ ᱦᱳᱭ ᱥᱮ ᱥᱟᱱᱛᱟᱲᱤ ᱟᱹᱨᱤᱪᱟᱹᱞᱤ
ᱦᱮᱸ ᱦᱮᱸ
ᱥᱟᱹᱲᱤ ᱠᱚ ᱢᱮᱱᱟᱜ ᱟᱠᱟᱫ ᱛᱟᱵᱚᱱᱟ ᱚᱱᱟ ᱠᱚᱫᱚ ᱦᱟᱸᱜ ᱵᱮᱥᱮᱫ ᱠᱚᱫᱚ ᱵᱟᱠᱚ ᱵᱟᱸᱫᱮ ᱤᱫᱤᱭ ᱦᱳᱭᱥᱮ ᱢᱟᱹᱭ ᱜᱤᱫᱽᱨᱟᱹ ᱛᱟᱠᱚ ᱟᱫᱚ ᱦᱟᱸᱜ ᱚᱱᱠᱟ ᱢᱮᱱᱛᱮᱫᱚ ᱦᱟᱸᱜ ᱠᱟᱹᱴᱤᱡ ᱚ ᱤᱭᱟᱹ ᱠᱚᱫᱚ ᱯᱟᱞᱴᱟᱜ ᱠᱟᱱ ᱛᱟᱠᱚᱣᱟ ᱥᱮ ᱟᱫᱚ ᱦᱟᱸᱜ ᱱᱟ ᱦᱟᱜ ᱯᱚᱝ ᱢᱚᱲᱟ ᱠᱚᱨᱮ ᱡᱟᱦᱟᱸᱭ ᱠᱚ ᱦᱤᱡᱩᱜ ᱛᱟᱵᱚᱱᱟ᱾ ᱟᱫᱚ ᱩᱱᱠᱩ ᱦᱟᱸᱜ ᱟᱵᱚ ᱫᱚ ᱪᱮᱫ ᱵᱚᱱ ᱪᱮᱫ ᱟᱠᱚᱣᱟ᱾
ᱩᱱᱠᱩ ᱩᱱᱠᱩ ᱫᱚ ᱟᱵᱩ ᱢᱤᱫᱴᱮᱱ ᱤᱭᱟᱹ ᱪᱮᱫ ᱠᱚ ᱢᱮᱛᱟᱜᱼᱟ᱾ ᱡᱳᱴ ᱫᱚᱦᱚᱭ ᱦᱩᱭᱩᱜ ᱛᱟᱵᱚᱱᱟ ᱡᱚᱛᱚ ᱦᱚᱲ ᱢᱤᱞᱤᱠᱩ ᱟᱠᱩ ᱡᱟᱛᱮ ᱚᱱᱟ ᱵᱟᱹᱲᱤᱡ ᱰᱟᱦᱟᱨ ᱛᱮ ᱵᱟᱠᱚ ᱥᱮᱱᱚᱜ ᱢᱟ᱾ ᱧᱮᱞ ᱠᱚ ᱦᱩᱭᱩᱜᱼᱟ᱾ ᱟᱵᱚ ᱯᱚᱨᱮ ᱡᱮᱱᱟᱨᱮᱥᱚᱱ ᱡᱟᱦᱟᱸᱭ ᱠᱚ ᱦᱤᱡᱩᱜᱼᱟ, ᱵᱩᱡᱽ ᱴᱷᱟᱹᱣ ᱚᱪᱚ ᱠᱚ ᱦᱩᱭᱩᱜᱼᱟ ᱡᱮ ᱚᱞᱚᱜ ᱯᱟᱲᱦᱟᱜ ᱥᱮᱬᱟᱭ ᱛᱮ ᱟᱵᱚ ᱦᱚᱲ ᱥᱚᱢᱟᱡᱽ ᱞᱟᱦᱟ ᱥᱮᱫ ᱞᱟᱦᱟ ᱤᱫᱤᱭ ᱯᱮ
ᱦᱳᱭ ᱦᱳᱭ ᱟᱫᱚ ᱦᱟᱸᱜ ᱚᱱᱠᱟ ᱢᱮᱱᱛᱮ ᱦᱟᱸᱜ ᱟᱹᱞᱤᱧ ᱦᱟᱸᱜ ᱟᱨᱫᱟᱥ ᱢᱤᱴᱟᱨ ᱢᱮᱱᱟᱜ ᱠᱟᱜ ᱛᱟᱹᱞᱤᱧᱟ ᱦᱳᱭ ᱥᱮ ᱾ ᱟᱵᱚ ᱡᱟᱦᱟᱸ ᱥᱳᱥᱟᱞ ᱢᱤᱰᱤᱭᱟ ᱠᱚᱨᱮ ᱵᱩᱱ ᱠᱟᱹᱢᱤᱭᱫᱟ ᱡᱟᱦᱟᱸᱭ ᱠᱚ ᱾ ᱦᱳᱭ ᱥᱮ, ᱩᱱᱠᱩ ᱴᱮᱜ ᱦᱚᱸ ᱢᱤᱫᱴᱮᱱ ᱱᱮᱦᱚᱨ ᱛᱟᱸᱦᱮᱱ ᱛᱟᱹᱞᱤᱧᱟ ᱾ ᱦᱳᱭ ᱛᱳ ᱮ ᱱᱟᱯᱟᱭ ᱠᱟᱛᱷᱟ ᱠᱟᱱᱟ ᱟᱯᱮ ᱯᱮ ᱮᱸ ᱮᱸ ᱡᱟᱦᱟᱭ ᱠᱚᱵᱚᱱ ᱥᱳᱥᱟᱞ ᱢᱤᱰᱤᱭᱟ ᱠᱚᱵᱚᱱ ᱠᱟᱹᱢᱤ ᱵᱟᱲᱟᱭ ᱫᱟ ᱚᱱᱟ ᱠᱚᱦᱚᱸ ᱞᱟᱹᱠᱛᱤᱭᱟᱱ ᱠᱟᱱ ᱜᱮᱭᱟ ᱚᱱᱟ ᱥᱟᱶᱛᱮ ᱩᱱᱠᱩ ᱡᱩᱫᱤ ᱟᱵᱚ ᱡᱮ ᱵᱚᱱ ᱵᱩᱡᱷᱟᱹᱣ ᱵᱟᱲᱟ ᱠᱚᱣᱟ ᱾
ᱦᱮᱸ ᱦᱮᱸ ᱾
ᱚᱱᱟ ᱠᱚ ᱫᱤᱠ ᱫᱤᱭᱮ ᱫᱚ ᱦᱟᱸᱜ ᱟᱹᱞᱤᱧ ᱟᱹᱞᱤᱧ ᱫᱚᱞᱤᱧ ᱩᱱᱠᱩ ᱴᱷᱮᱱ ᱞᱮ ᱟᱨᱫᱟᱥ ᱤᱧ ᱠᱷᱚᱡᱚᱜᱼᱟ ᱡᱮ ᱚᱱᱟ ᱠᱚ ᱞᱟᱹᱭ ᱵᱟᱲᱟ ᱞᱮᱠᱷᱟᱡ ᱱᱟᱯᱟᱭ ᱠᱚᱜ ᱜᱮᱭᱟ᱾
ᱦᱮᱸ ᱦᱮᱸ
ᱛᱟᱦᱚᱞᱮ ᱜᱚᱝᱠᱮ ᱟᱹᱵᱤᱱᱟᱜ ᱢᱮᱱ ᱛᱮᱫᱚ ᱪᱮᱫ ᱠᱚ ᱟᱹᱵᱤᱱ ᱫᱚ ᱪᱮᱫ ᱵᱤᱱ ᱢᱮᱱ ᱦᱚᱪᱚᱭᱟ? ᱡᱮ ᱩᱱᱠᱩ ᱠᱚᱴᱷᱮᱱ ᱫᱚ
ᱟᱹᱞᱤᱧᱟᱜ ᱢᱮᱱᱛᱮᱦᱚᱸ ᱩᱱᱠᱩ ᱠᱚᱴᱷᱮᱱ ᱞᱟᱹᱭ ᱫᱚᱨᱠᱟᱨ ᱡᱟᱦᱟᱸᱭ ᱟᱵᱚ ᱥᱟᱱᱛᱟᱞ ᱯᱟᱨᱜᱟᱱᱟ ᱨᱮᱱ ᱜᱩᱨᱩ ᱜᱚᱢᱠᱮ ᱠᱚ ᱦᱮᱱᱟᱜ ᱠᱚᱣᱟ᱾ ᱩᱱᱠᱩ ᱠᱚᱴᱷᱮᱱ ᱱᱤᱭᱟᱹᱜᱮ ᱟᱨᱫᱟᱥ ᱡᱮ ᱯᱷᱟᱱᱥᱮᱱ ᱠᱩᱰ ᱠᱚᱲᱟᱼᱠᱩᱲᱤ ᱠᱩ ᱵᱷᱚᱵᱤᱥᱥᱚᱛ ᱠᱩ ᱱᱚᱥᱴᱚᱭᱮᱜ ᱠᱟᱱ ᱛᱟᱵᱩᱱᱟ ᱯᱷᱟᱱᱥᱮᱱ